ᱜᱚᱝᱠᱮ ᱨᱚᱲ ᱟᱸᱡᱚᱢᱚᱜ ᱠᱟᱱᱟ᱾
ᱦᱮᱸ ᱦᱮᱸ ᱟᱸᱡᱚᱢᱚᱜ ᱠᱟᱱᱟ ᱡᱚᱦᱟᱨ ᱜᱮ ᱟᱹᱞᱤᱧᱟᱜ ᱨᱚᱲ
ᱦᱟᱨ ᱜᱮ ᱪᱮᱫ ᱵᱤᱱ ᱦᱮᱸ ᱜᱚᱝᱠᱮ ᱪᱮᱨᱦᱟᱜ ᱜᱮ ᱟᱸᱡᱚᱢᱚᱜ ᱠᱟᱱᱟ ᱱᱟᱯᱮ ᱜᱮ ᱟᱸᱡᱚᱢᱚᱜ ᱠᱟᱱᱟ᱾ ᱦᱮᱸ ᱪᱮᱦᱮᱨᱟ ᱜᱮ ᱟᱚᱢᱚᱜ ᱠᱟᱱᱟ ᱜᱚᱝᱠᱮ ᱱᱟᱯᱟᱭ ᱡᱚᱢᱚᱜᱼᱟ ᱵᱟᱸ ᱵᱟᱸ ᱵᱟᱸ᱾
ᱞᱟᱹᱭ ᱫᱟᱹᱞᱤᱧ ᱮᱴᱟᱜ ᱡᱟᱦᱟᱱᱟᱜ ᱥᱟᱴᱤ ᱵᱮᱱ ᱟᱡᱚᱢᱚᱜ ᱚ ᱚ᱾ ᱢᱟᱱᱮ ᱤᱭᱟᱹ ᱞᱤᱧ ᱦᱮᱡ ᱠᱟᱱᱟ ᱛᱚ ᱠᱷᱮᱛ ᱥᱮᱫ ᱨᱮ ᱦᱟᱸᱜ᱾ ᱥᱤ ᱦᱩᱭᱩᱜ ᱠᱟᱱᱟ ᱟᱨᱠᱤ ᱴᱮᱠᱴᱟᱨ ᱠᱚ ᱛᱮ᱾
ᱟᱪᱪᱷᱟ ᱟᱹᱞᱤᱧᱟᱜ ᱪᱮᱜ ᱠᱟ ᱟᱸᱡᱚᱢᱚᱜ ᱠᱟᱱᱟ ᱟᱨᱠᱤ᱾
ᱦᱮᱸ ᱴᱷᱤᱠ ᱜᱮ ᱟᱡᱚᱢᱚᱜ ᱠᱟᱱ ᱛᱟᱵᱮᱱᱟ ᱛᱟᱦᱞᱮ ᱪᱮᱫ ᱵᱤᱱ ᱪᱤᱠᱟᱹᱭᱭᱟ ᱟᱵᱮᱱ ᱫᱚ᱾
ᱟ ᱞᱤᱧ ᱢᱮᱱᱟᱜ ᱞᱤᱧ ᱜᱮᱭᱟ ᱞᱤᱧ ᱱᱚᱜᱼᱚᱭ ᱫᱩᱲᱩᱵ ᱵᱟᱲᱟ ᱠᱟᱱᱟ ᱞᱤᱧ ᱤᱧᱟᱹ ᱱᱚᱛᱮ ᱵᱟᱹᱧ ᱥᱮᱜ ᱢᱮᱨᱚᱢ ᱰᱟᱝᱨᱤ ᱞᱤᱧ ᱟᱹᱜᱩ ᱠᱟᱜ ᱠᱚᱣᱟ᱾
ᱟᱪᱪᱷᱟ ᱟᱪᱪᱷᱟ ᱜᱩᱯᱤ ᱵᱤᱱ ᱪᱟᱞᱟᱣ ᱠᱟᱱᱟ ᱵᱟᱝ ᱟᱰᱤ ᱢᱚᱸᱡᱽ ᱦᱮᱸ ᱟᱹᱞᱤᱧ ᱫᱚ ᱱᱚᱜᱼᱚᱭ ᱥᱤ ᱦᱚᱪᱚ ᱦᱩᱭᱩᱜ ᱠᱟᱱᱟ ᱟᱫᱚ ᱛᱟᱸᱜᱤ ᱦᱩᱭ ᱠᱟᱱᱟ᱾ ᱵᱟᱨᱭᱟ ᱯᱮᱭᱟ ᱠᱷᱮᱛ ᱫᱚ ᱦᱩᱭ ᱠᱟᱱᱟ ᱟᱫᱚ ᱢᱤᱫ ᱞᱟᱭᱤᱱ ᱛᱮᱫᱚ ᱦᱟᱸᱜ ᱠᱷᱮᱛ ᱠᱚ ᱵᱟᱹᱱᱩᱜ-ᱟ ᱛᱚ᱾ ᱛᱟᱦᱞᱮ ᱟᱨ ᱥᱤᱭ ᱫᱟᱠᱤᱱ ᱦᱚᱭ ᱛᱚ ᱢᱤᱫ ᱥᱮᱫ ᱠᱷᱚᱱᱟᱜ ᱥᱤ ᱟᱹᱜᱩᱭ ᱫᱟᱠᱤᱱ ᱟᱨᱠᱤ᱾
ᱟᱪᱪᱷᱟ ᱪᱷᱟ ᱪᱷᱟ ᱪᱷᱟ ᱟᱹᱰᱤ ᱱᱟᱯᱟᱭ ᱟᱹᱰᱤ ᱱᱟᱯᱟᱭ ᱟᱨ ᱨᱚᱦᱚᱭ ᱠᱚᱫᱚ ᱚᱱᱠᱟ ᱯᱮ ᱠᱚᱢᱯᱞᱤᱴ ᱠᱮᱼᱟ ᱥᱮ ᱟᱨᱤ
ᱵᱟ ᱵᱟ ᱨᱚᱦᱚᱭ ᱠᱚᱫᱚ ᱦᱟᱸᱜ ᱟᱹᱣᱨᱤ ᱠᱚᱢᱯᱞᱤᱴ ᱱᱚᱜᱼᱚᱭ ᱟᱫᱚ ᱮᱦᱚᱵ ᱛᱮᱛᱚ ᱞᱟᱹᱜᱤᱫ
ᱟᱪᱪᱷᱟ ᱟᱪᱪᱷᱟ ᱥᱮᱨᱢᱟ ᱡᱟᱹᱲᱤ ᱫᱟᱜᱽ ᱠᱚ ᱵᱷᱟᱹᱜᱮ ᱜᱮ
ᱥᱮᱨᱢᱟ ᱡᱟᱹᱲᱤ ᱫᱟᱜᱽ ᱠᱚᱫᱚ ᱦᱟᱸᱜ ᱚᱱᱮ ᱚᱱᱠᱟ ᱛᱚ ᱜᱚᱴᱟ ᱫᱚ ᱦᱟᱸᱜ ᱵᱟᱝ ᱫᱟᱜᱽ ᱟᱠᱟᱱᱟ ᱡᱟᱦᱟᱸ ᱠᱚᱨᱮ ᱫᱟᱜᱽ ᱠᱟᱱᱟ ᱫᱚ ᱮᱠᱟᱞᱛᱮ ᱞᱚᱥᱚᱫ ᱜᱚᱫ ᱠᱟᱜ ᱦᱩᱭᱩᱜ ᱠᱟᱱᱟ ᱴᱮᱠᱴᱟᱨ ᱵᱚᱞᱚ ᱟᱠᱟᱱ ᱨᱮ ᱵᱟᱠᱷᱟᱱ ᱜᱚᱴᱟ ᱥᱮᱫ ᱠᱚ ᱨᱚᱦᱚᱭ ᱮᱥᱮᱫ ᱟᱹᱜᱩᱭᱟ ᱛᱚ ᱯᱚᱨᱮ ᱛᱮᱦᱟᱜ ᱴᱮᱠᱴᱟᱨ ᱩᱱ ᱫᱚ ᱵᱟᱭ ᱵᱟᱝ ᱜᱟᱱᱚᱜᱼᱟ
ᱟᱪᱪᱷᱟ ᱟᱪᱪᱷᱟ ᱪᱷᱟ ᱪᱷᱟ ᱟᱹᱰᱤ ᱱᱟᱯᱟᱭ
ᱟᱹᱵᱤᱱ ᱫᱚ ᱨᱚᱦᱚᱭ ᱯᱩᱨᱟᱹᱣ ᱠᱮᱫᱟ ᱵᱤᱱ?
ᱦᱮᱸ ᱟᱞᱮᱥᱮᱫ ᱦᱚᱸ ᱚᱱᱠᱟ ᱜᱮ ᱟᱨ ᱫᱚᱢᱮ ᱢᱟᱲᱟᱝ ᱠᱷᱚᱱᱟᱜ ᱟᱞᱮᱥᱮᱫ ᱦᱚᱸ ᱵᱟᱭ ᱫᱟᱜᱽ ᱟᱫᱚ ᱱᱮᱸᱜᱼᱮᱭ ᱥᱤ ᱵᱟᱲᱟ ᱠᱚᱜᱮ ᱦᱩᱭᱩᱜ ᱠᱟᱱᱟ ᱮᱥᱴᱟᱴᱚᱜ ᱦᱩᱭᱩᱜ ᱠᱟᱱᱟ ᱟᱨ ᱫᱤ ᱱᱚᱜᱼᱚᱭ ᱱᱤᱭᱟᱹ ᱜᱷᱟᱹᱲᱤᱡᱽ ᱜᱮ ᱪᱟᱹᱞᱩ ᱦᱩᱭᱩᱜ ᱠᱟᱱᱟ ᱦᱟᱸᱜ ᱨᱚᱦᱚᱭ ᱠᱚᱦᱚᱸ
ᱚᱠᱟ ᱞᱮᱠᱟ ᱦᱟᱨᱟ ᱟᱠᱟᱱ ᱛᱟᱯᱮᱭᱟ ᱛᱚᱦᱞᱮ
ᱛᱚᱞᱟ ᱠᱚᱫᱚ ᱛᱚᱞᱟ ᱠᱚᱨᱮᱱᱟᱜ ᱠᱚᱫᱚ ᱡᱷᱚᱛᱚ ᱜᱮ ᱴᱷᱤᱠ ᱜᱮᱭᱟ ᱱᱟᱯᱟᱭ ᱜᱮ ᱢᱟᱨᱟᱝ ᱢᱟᱨᱟᱝ ᱜᱮᱭᱟ ᱡᱷᱚᱛᱚ ᱜᱮ ᱧᱮᱞ ᱵᱷᱟᱜᱮ ᱜᱮ ᱚᱱᱠᱟ ᱧᱮᱞᱚᱜ ᱠᱟᱱᱟ ᱛᱚᱞᱟ ᱠᱚᱫᱚ ᱟᱫᱚ ᱨᱚᱦᱚᱭ ᱠᱟᱛᱮ ᱜᱮ ᱦᱟᱸᱜ ᱪᱮᱫᱞᱮᱠᱟᱜ ᱠᱟᱱᱟ ᱦᱟᱸᱜ ᱦᱮᱸ
ᱚᱱᱠᱟ ᱜᱮ ᱦᱟᱸᱜ ᱫᱮᱠᱷᱤ ᱢᱟᱱᱮ ᱥᱟᱨᱟ ᱥᱟᱨᱟ ᱵᱚᱪᱷᱚᱨ ᱫᱚ ᱟᱨᱠᱤ ᱯᱨᱚᱛᱮᱠ ᱵᱚᱪᱷᱚᱨ ᱫᱚ ᱢᱟᱱᱮ ᱴᱷᱤᱠ ᱴᱷᱟᱠ ᱵᱟᱝ ᱦᱩᱭᱩᱜ ᱜᱮᱭᱟ ᱚᱠᱟ ᱡᱚᱠᱷᱚᱡ ᱫᱚ ᱦᱚᱭᱛᱳ ᱠᱟᱹᱴᱤᱡ ᱞᱚᱥ ᱵᱮᱱ ᱪᱟᱞᱟᱣᱱᱟ ᱚᱠᱟ ᱡᱚᱠᱷᱚᱱ ᱫᱚ ᱚᱝᱠᱟ ᱟᱨᱠᱤ ᱪᱟᱥ ᱦᱚᱸ ᱱᱚᱣᱟ ᱦᱚᱸ ᱵᱷᱟᱜᱮᱭᱟ ᱵᱚᱪᱷᱚᱨ ᱫᱤᱱ ᱨᱮ ᱪᱟᱥ ᱵᱟᱢ ᱪᱟᱥ ᱞᱮᱠᱷᱟᱱ ᱟᱫ ᱪᱮᱫ ᱫᱚᱢ ᱡᱚᱢᱟ ᱥᱮ ᱵᱟᱝ
ᱮᱠᱟᱞ ᱮᱠᱟᱞ ᱮᱠᱟᱞ ᱟᱨ ᱟᱵᱚᱣᱟᱜ ᱫᱚ ᱮᱢᱱᱤ ᱛᱮᱦᱚᱸ ᱮ ᱟᱵᱚ ᱨᱮᱸᱜ ᱦᱚᱲ ᱡᱚ ᱦᱮᱸ ᱪᱟᱥ ᱡᱩᱫᱤ ᱵᱟᱢ ᱡᱚᱢᱟ ᱪᱟᱥ ᱡᱩᱫᱤ ᱵᱟᱢ ᱡᱚᱢᱟ ᱪᱮᱫ ᱮᱢ ᱡᱚᱢᱟ? ᱦ
ᱦᱮᱸ
ᱯᱚᱭᱥᱟ ᱴᱟᱠᱟ ᱛᱟᱦᱮᱸ ᱠᱟᱛᱮ ᱦᱚᱸ ᱠᱤ ᱥᱚᱵᱽ ᱥᱚᱢᱚᱭ ᱫᱚ
ᱦᱚᱸ ᱮᱠᱟᱞ ᱮᱠᱟᱞ ᱮᱠᱟᱞ
ᱦᱮᱸ ᱟᱨ ᱛᱟᱦᱞᱮ ᱛᱮᱦᱤᱧ ᱟᱵᱚᱦᱟᱣᱟ ᱫᱚ ᱚᱠᱟ ᱞᱮᱠᱟ ᱟᱯᱮ ᱥᱮᱫ? ᱦᱮᱸ ᱞᱟᱹᱭ ᱵᱤᱱ ᱪᱮᱫ ᱵᱤᱱ ᱞᱟᱹᱭᱫᱟ?
ᱟᱯᱮᱥᱮᱱ ᱫᱚ ᱪᱮᱫ ᱞᱮᱠᱟ ᱜᱚᱝᱠᱮ ᱢᱟᱱᱮ ᱴᱮᱠᱴᱟᱨ ᱠᱚᱛᱮ ᱠᱚ ᱥᱤᱭᱚᱜ ᱠᱟᱱᱟ ᱥᱮ ᱜᱟᱹᱭ ᱰᱟᱹᱝᱨᱤ ᱠᱚᱛᱮ? ᱛᱮᱠᱚ ᱥᱤᱭᱟ
ᱟᱞᱮᱥᱮᱫ ᱫᱚ ᱦᱟᱸᱜ ᱱᱤᱛᱳᱜ ᱫᱚ ᱧᱮᱞ ᱜᱟᱱᱚᱜᱼᱟ ᱴᱮᱠᱴᱟᱨ ᱠᱚᱛᱮ ᱜᱮ ᱡᱟᱹᱥᱛᱤ ᱠᱚ ᱥᱤᱭᱟᱜᱼᱟ᱾
ᱟᱪᱪᱷᱟ ᱟᱪᱪᱷᱟ
ᱟᱫᱚ ᱱᱟᱦᱮᱞ ᱛᱮᱫᱚ ᱡᱚᱛᱚ ᱦᱚᱲ ᱫᱚ ᱵᱟᱝ ᱡᱟᱦᱟᱸᱭ ᱦᱚᱭᱛᱳ ᱮ ᱚᱱᱠᱟ ᱠᱷᱮᱛ ᱢᱮᱱᱟᱜ ᱛᱟᱭ ᱡᱟᱦᱟᱸ ᱫᱚ ᱴᱮᱠᱴᱟᱨ ᱤᱫᱤ ᱵᱟᱝ ᱜᱟᱱᱚᱜᱼᱟ᱾ ᱛᱟᱦᱞᱮ ᱚᱸᱰᱮ ᱫᱚ ᱱᱟᱦᱮᱞ ᱫᱚ ᱪᱷᱟᱲᱟ ᱛᱚ ᱩᱯᱟᱹᱭ ᱵᱟᱹᱱᱩᱜᱼᱟ ᱵᱟᱠᱷᱟᱱ ᱱᱤᱛᱚᱜ ᱫᱚ ᱴᱮᱠᱴᱟᱨ ᱛᱮᱜᱮ ᱦᱩ ᱟᱨ ᱛᱟᱦᱚᱞᱮ ᱦᱮᱸ ᱡᱚᱢ ᱵᱟᱲᱟ ᱠᱟᱛᱮᱫ ᱜᱮ ᱱᱚᱛᱮ ᱠᱷᱮᱛ ᱥᱮᱫ ᱞᱤᱧ ᱦᱮᱡ ᱟᱠᱟᱱᱟ᱾
ᱟᱪᱪᱷᱟ
ᱦᱳᱭ ᱦᱳᱭ ᱟᱫᱚ ᱚᱱᱮ ᱛᱚ ᱢᱟᱱᱮ ᱢᱤᱫᱴᱮᱱ ᱴᱨᱟᱠᱴᱟᱨ ᱵᱚᱞᱚ ᱢᱟᱱᱮ ᱟᱹᱰᱤ ᱜᱟᱱ ᱪᱟᱹᱥᱤ ᱠᱚ ᱚᱰᱳᱝᱚᱜᱼᱟ᱾
ᱮᱠᱟᱞ ᱮᱠᱟᱞ ᱢᱟᱱᱮ ᱥᱤ ᱠᱚᱨᱮᱱᱟᱜ ᱫᱟᱣ ᱜᱮ ᱵᱟᱹᱵᱤᱱ ᱧᱟᱢᱟ?
ᱦᱮᱸ ᱦᱮᱸ ᱵᱟᱹᱜᱤᱧ ᱧᱟᱢᱟ ᱟᱫᱚ ᱱᱚᱛᱮ ᱫᱚ ᱚᱱᱮ ᱡᱮᱢᱚᱱ ᱛᱚ ᱢᱤᱫ ᱞᱟᱭᱤᱱ ᱛᱮ ᱠᱷᱮᱛ ᱢᱮᱱᱟᱜᱼᱟ ᱛᱚ ᱛᱟᱦᱚᱞᱮ ᱚᱱᱟ ᱢᱤᱫ ᱞᱟᱭᱤᱱ ᱛᱮ ᱠᱷᱮᱛ ᱮ ᱥᱤ ᱤᱫᱤ ᱠᱮᱫ ᱜᱮ ᱟᱨᱚ ᱚᱸᱰᱮ ᱠᱷᱚᱱᱟᱜ ᱥᱤ ᱥᱤ ᱦᱤᱡᱩᱜᱼᱟ ᱱᱚᱝᱠᱟ ᱟᱨᱠᱤ ᱵᱟᱠᱷᱟᱱ ᱫᱚ ᱦᱟᱰᱮ ᱱᱟᱰᱮ ᱪᱟᱞᱟᱣ ᱫᱚ ᱚᱱᱟ ᱫᱚ ᱦᱟᱸᱜ ᱮ ᱴᱷᱤᱠ ᱫᱚ ᱵᱟᱭ ᱦᱩᱭᱩᱜᱼᱟ᱾
ᱵᱟᱭ ᱦᱩᱭᱩᱜᱼᱟ ᱦᱮᱸ ᱦᱮᱸ
ᱱᱤᱱᱠᱟ ᱫᱚ ᱢᱤᱫ ᱞᱟᱭᱤᱱ ᱟᱹᱰᱤ ᱪᱮᱦᱨᱟᱢ ᱥᱤ ᱤᱫᱤ ᱠᱮᱫᱟ᱾
ᱮᱠᱟᱞ
ᱦᱩᱸ ᱱᱚᱣᱟ ᱫᱚ ᱟᱨᱚ ᱚᱱᱠᱟ ᱫᱚ ᱵᱟᱝᱛᱚ ᱡᱮ ᱞᱟᱭᱤᱱ ᱥᱤᱥᱴᱮᱢ ᱤᱧ ᱞᱟᱦᱟᱸᱧ ᱞᱟᱭᱤᱤᱱ ᱠᱮᱫᱟ ᱤᱧ ᱟᱜᱮ ᱥᱤ ᱠᱟᱛᱤᱧᱟ ᱚᱱᱠᱟ ᱫᱚ ᱵᱟᱝ
ᱚᱱᱠᱟ ᱫᱚ ᱵᱟᱝ
ᱟᱨ ᱛᱟᱦᱚᱞᱮ ᱱᱤᱛ ᱫᱚ ᱠᱟᱹᱢᱤ ᱠᱚᱫᱚ ᱪᱮᱫ ᱠᱚᱢ ᱠᱟᱹᱢᱤ ᱠᱟᱱᱟ ᱵᱚᱭᱦᱟ ᱡᱟᱦᱟᱱᱟᱜ ᱮᱴᱟᱜ ᱠᱤᱪᱷᱩ
ᱠᱟᱹᱢᱤ ᱫᱚ ᱦᱟᱸᱜ ᱱᱤᱛᱳᱜ ᱫᱚ ᱞᱟᱹᱭ ᱜᱟᱱᱚᱜᱼᱟ ᱚᱱᱠᱟ ᱠᱟᱹᱢᱤ ᱫᱚ ᱵᱟᱹᱱᱩᱜᱼᱟ ᱳᱭ ᱚᱞᱚᱜ ᱯᱟᱲᱦᱟᱣ ᱜᱮ ᱪᱟᱞᱟᱜ ᱠᱟᱱᱟ ᱟᱨᱠᱤ ᱮᱴᱟᱜ ᱠᱤᱪᱷᱩ ᱠᱟᱹᱢᱤ ᱫᱚ ᱵᱟᱹᱱᱩᱜᱼᱟ ᱦᱮᱸ ᱟᱨᱜ ᱱᱚᱜᱼᱚᱭ ᱱᱤᱛᱳᱜ ᱚᱲᱟᱜ ᱨᱮ ᱱᱤᱛᱳᱜ ᱫᱚ ᱦᱟᱸᱜ ᱯᱷᱟᱸᱠᱟ ᱢᱮᱱᱟᱭ ᱨᱮ ᱪᱟᱥ-ᱵᱟᱥ ᱠᱚ ᱧᱮᱞ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ ᱟᱨ ᱪᱮᱫ ᱞᱮᱠᱟ? ᱚᱱᱠᱟ ᱢᱟᱱᱮ ᱟᱹᱞᱤᱧ ᱫᱚ ᱚᱱᱠᱟ ᱛᱚ ᱱᱤᱛᱚᱜ ᱫᱚ ᱪᱮᱫ ᱦᱚᱸ ᱟᱫᱚ ᱵᱟᱝ
ᱦᱩᱸ
ᱯᱟᱲᱦᱟᱜ ᱠᱚᱦᱚᱸ ᱚᱱᱠᱟᱜᱮ ᱯᱟᱲᱦᱟᱜ ᱠᱚᱦᱚᱸ ᱠᱚᱢᱯᱞᱤᱴ ᱞᱮᱠᱟ ᱠᱚᱢᱯᱞᱤᱴ ᱠᱟᱱᱟ ᱟᱫᱚ ᱫᱚ ᱚᱲᱟᱜ ᱠᱚᱨᱮ ᱟᱨ ᱚᱲᱟᱜ ᱠᱚᱨᱮᱱᱟᱜ ᱠᱟᱹᱢᱤ ᱠᱚᱜᱮ ᱧᱮᱞ ᱵᱟᱲᱟ ᱦᱩᱭᱩᱜ ᱠᱟᱱᱟ
ᱟᱪᱪᱷᱟ ᱟᱪᱪᱷᱟ ᱟᱹᱰᱤ ᱱᱟᱯᱟᱭ ᱟᱹᱞᱤᱧ ᱫᱚ ᱱᱚᱜᱼᱚᱭ ᱦᱟᱸᱜ ᱜᱨᱮᱡᱩᱭᱮᱥᱚᱱ ᱪᱟᱞᱟᱜ ᱠᱟᱱ ᱛᱟᱹᱞᱤᱧᱟ ᱟᱫᱚ ᱟᱞᱮ ᱫᱚ ᱦᱟᱸᱜ ᱯᱷᱳᱨ ᱤᱭᱟᱨ ᱠᱟᱱᱟᱞᱮ ᱛᱚ ᱱᱮᱛᱟᱨ ᱫᱚ ᱯᱷᱩ ᱯᱩᱱ ᱥᱮᱨᱢᱟ ᱠᱟᱜᱼᱟ ᱠᱚ ᱜᱨᱮᱡᱩᱭᱮᱥᱮᱱ ᱦᱮᱸ ᱛᱟᱦᱞᱮ ᱯᱮ ᱥᱮᱨᱢᱟ ᱦᱟᱸᱜ ᱦᱚᱞᱟ ᱯᱩᱨᱟᱹᱣ ᱮᱱ ᱛᱟᱞᱮ ᱯᱮ ᱥᱮᱨᱢᱟ ᱫᱚ ᱟᱨ ᱢᱤᱫ ᱵᱚᱪᱷᱚᱨ ᱢᱮᱱᱟᱜ ᱟᱠᱟᱫ ᱛᱟᱞᱮᱭᱟ
ᱟᱪᱪᱷᱟ ᱟᱪᱪᱷᱟ ᱟᱪᱪᱷᱟ ᱵᱟᱵᱤᱱ ᱮᱢ ᱵᱟᱲᱟᱭᱟᱜᱼᱟ ᱠᱚᱢᱯᱮᱴᱤᱵᱷ ᱮᱠᱡᱟᱢ ᱠᱚᱨᱮᱱᱟᱜ ᱵᱟᱵᱤᱱ ᱮᱢᱮᱜᱼᱟ
ᱮᱠᱡᱟᱢ ᱠᱚᱫᱚ ᱮᱢ ᱵᱟᱲᱟᱟᱭ ᱦᱩᱭᱩᱜ ᱠᱟᱱ ᱜᱮᱭᱟ ᱚᱱᱮ ᱡᱮᱢᱚᱱ ᱮᱢ ᱦᱩᱭ ᱞᱮᱱᱟ ᱰᱟᱵᱞᱳ ᱵᱤ ᱯᱤ ᱮᱢ ᱦᱩᱭ ᱞᱮᱱᱟ ᱛᱟᱯᱚᱨ ᱱᱚᱣᱟ ᱠᱮ ᱯᱤ ᱟᱨ ᱜᱨᱩᱯ ᱥᱤ ᱰᱤ ᱦᱟᱸᱜ ᱡᱟᱦᱟᱸ ᱮᱢ ᱦᱮᱸ
ᱟᱹᱞᱤᱧ ᱦᱚᱸ ᱟᱹᱞᱤᱧ ᱦᱚᱸᱞᱤᱧ ᱚᱱᱠᱟ ᱚᱱᱟ ᱠᱚᱦᱚᱸᱞᱤᱧ ᱮᱢ ᱵᱟᱲᱟᱭᱮᱫᱼᱟ ᱠᱚᱢᱯᱤᱴᱤᱵᱽ ᱠᱚᱨᱮ ᱱᱟᱜ ᱦᱚᱸ ᱟᱫᱚ ᱥᱮᱨᱚᱠᱚᱢ ᱛᱮ ᱟᱹᱣᱨᱤ ᱞᱟᱜᱟᱜᱼᱟ
ᱵᱟᱝ ᱵᱟᱝ ᱛᱟᱨᱯᱚᱨ ᱦᱩᱭᱩᱜ ᱠᱟᱱᱟ ᱦᱳᱭᱛᱚ ᱢᱚᱸᱡᱽ ᱧᱚᱜ ᱵᱤᱱ ᱯᱟᱲᱦᱟᱣᱱᱟ ᱟᱨ ᱱᱮᱛᱟᱨ ᱡᱟᱦᱟᱸ ᱞᱮᱠᱟ ᱦᱩᱭᱩᱜ ᱠᱟᱱᱟ ᱤᱧᱟᱹᱜ ᱠᱷᱚᱵᱚᱨ ᱠᱚᱵᱮᱱ ᱧᱮᱞ ᱵᱟᱲᱟᱭᱮᱫ ᱜᱮᱭᱟ ᱪᱮᱫᱠᱟ ᱞᱤᱠᱚᱜ ᱠᱟᱱᱟ ᱥᱮ ᱵᱟᱝ
ᱦᱟ ᱦᱳᱭ ᱦᱳᱭ ᱦᱳᱭ ᱟᱰᱤ ᱴᱟᱜ ᱜᱮ ᱡᱟᱥᱛᱤ
ᱯᱮᱯᱟᱨ ᱟᱨᱜᱮ ᱨᱮᱜᱮ ᱞᱤᱠᱚᱜ ᱠᱟᱱᱟ ᱦᱮᱸ ᱛᱟᱦᱚᱞᱮ ᱦᱳᱭ ᱛᱚ ᱢᱚᱱᱮ ᱩᱨᱤᱡ ᱠᱟᱛᱮ ᱵᱤᱱ ᱯᱟᱲᱦᱟᱣ ᱞᱮᱱᱟ ᱟᱨ ᱡᱩᱫᱤ ᱱᱚᱝᱠᱟ ᱦᱩᱭᱩᱜᱼᱟ ᱛᱚ ᱟᱹᱰᱤ ᱜᱮ ᱠᱚᱥᱴᱚ ᱵᱩᱡᱷᱟᱹᱜᱼᱟ ᱚᱱᱟ ᱫᱚ
ᱮᱠᱟᱞ ᱮᱠᱟᱞ ᱮᱠᱟᱞ ᱮᱠᱫᱚᱢ
ᱦᱩᱸ ᱦᱩᱸ ᱟᱫᱚ ᱢᱟᱥᱮ ᱪᱮᱫ ᱚᱠᱟ ᱞᱮᱠᱟ ᱨᱮᱵᱮᱱ ᱧᱟᱢᱟ ᱞᱮᱭ ᱚᱱᱟ ᱢᱚᱞᱚᱝ ᱦᱚᱸ ᱫᱚᱨᱠᱟᱨ
ᱢᱚᱞᱚᱝ ᱦᱚᱸ ᱫᱚᱨᱠᱟᱨ ᱟᱨ ᱛᱟᱨᱯᱚᱨᱮ ᱫᱚᱢᱮ ᱛᱤᱱᱟᱹᱜ ᱫᱤᱱ ᱢᱚᱱᱮ ᱩᱨᱤᱡ ᱠᱟᱛᱮ ᱛᱮ ᱵᱤᱱ ᱯᱟᱲᱦᱟᱜ ᱵᱟᱲᱟᱜ ᱨᱮᱦᱚᱸ ᱞᱤᱠᱚ ᱜᱮ ᱞᱤᱠᱚᱜ ᱠᱟᱱ ᱜᱮᱭᱟ ᱵᱟᱨᱮᱠᱮ ᱵᱟᱨᱮᱠᱮ ᱞᱤᱠᱚᱜ ᱠᱟᱱ
ᱦᱮᱸ ᱦᱮᱸ ᱯᱨᱚᱛᱮᱠ ᱵᱟᱨ ᱜᱮᱛᱚ ᱧᱮᱞᱚᱜᱚᱜ ᱠᱟᱱᱟ
ᱟᱨ ᱛᱟᱨ ᱢᱚᱫᱽᱫᱷᱮ ᱨᱮ ᱱᱩᱠᱩ ᱯᱷᱮᱥ ᱯᱷᱮᱠ ᱮᱥᱴᱤ ᱢᱮᱱᱟᱜ ᱠᱚᱣᱟ
ᱦᱮᱸ ᱦᱮᱸ ᱯᱷᱮᱠ ᱮᱥᱴᱤ ᱫᱚᱢᱮ ᱜᱮ ᱛᱟᱦᱚᱞᱮ ᱚᱸᱰᱮ ᱟᱨᱚ ᱟᱵᱚᱣᱟᱜ ᱡᱩᱲᱩ ᱵᱚᱱ ᱮᱲᱮ ᱦᱚᱪᱚᱜ ᱠᱟᱱᱟ
ᱡᱩᱲᱩ ᱵᱚᱱ ᱮᱲᱮ ᱦᱚᱪᱚᱜ ᱠᱟᱱᱟ ᱚᱱᱮ ᱚᱱᱠᱟ ᱟᱨᱠᱤ
ᱛᱟᱹᱣ ᱛᱚ ᱟᱹᱰᱤᱜᱟᱱ ᱚᱱᱠᱟ ᱠᱷᱚᱵᱚᱨ ᱠᱚᱞᱤᱧ ᱧᱮᱞᱮᱫᱼᱟ ᱯᱷᱮᱠ ᱮᱥᱴᱤ ᱠᱚ ᱵᱟᱫ ᱮᱫ ᱠᱚᱣᱟ ᱢᱟᱱᱮ ᱛᱚᱫᱚᱱᱛᱚ ᱠᱟᱛᱮ ᱠᱚ ᱩᱰᱩᱝ-ᱮᱫ ᱠᱚᱣᱟ ᱯᱩᱨᱟᱹ ᱪᱟᱹᱠᱨᱤ ᱠᱚ ᱡᱟᱦᱟᱸᱭ ᱠᱚ ᱪᱟᱹᱠᱨᱤᱭᱫᱟ ᱵᱟᱹᱛᱤᱞᱮᱫ ᱠᱚᱣᱟ ᱠᱚ
ᱦᱮᱸ ᱮᱠᱟᱞ ᱵᱟᱛᱤᱞ ᱮᱫ ᱠᱚᱭᱟ ᱠᱚ ᱮᱠᱫᱚᱢ ᱮᱠᱫᱚᱢ
ᱫᱚᱨᱠᱟᱨ ᱠᱟᱱ ᱜᱮᱭᱟ ᱦᱮᱸ ᱟᱸᱡᱚᱢᱚᱜ ᱠᱟᱱᱟ
ᱫᱚᱨᱠᱟᱨ ᱠᱟᱱ ᱜᱮᱭᱟ ᱟᱫᱚ ᱟᱵᱚᱣᱟᱜ ᱡᱩᱲᱤ ᱫᱚ
ᱦᱳᱭ ᱦᱳᱭ ᱮᱴᱟᱜ ᱦᱚᱲ ᱪᱮᱫᱟᱜ ᱮᱢ ᱮᱢᱟᱭᱟ
ᱮᱴᱟᱜ ᱪᱮᱫᱟᱜ ᱮᱢ ᱢᱟᱭᱟ
ᱟᱨ ᱛᱟᱦᱚᱞᱮ ᱟᱯᱮ ᱚᱱᱛᱮ ᱢᱟᱱᱮ- ᱯᱟᱲᱦᱟᱣ ᱠᱚᱫᱚ ᱪᱮᱫ ᱠᱚ ᱞᱟᱹᱭᱟ ᱪᱮᱫ ᱛᱮᱵᱤᱱ ᱯᱟᱲᱦᱟᱣ ᱟᱠᱟᱱᱟ ᱵᱮᱜᱟᱞᱤ ᱢᱤᱰᱤᱭᱟᱢ ᱥᱮ ᱥᱟᱱᱛᱟᱞᱤ ᱢᱤᱰᱤᱭᱟᱢ
ᱵᱟᱝ ᱟᱹᱞᱤᱧ ᱫᱚ ᱵᱮᱝᱜᱚᱞᱤ ᱛᱮᱜᱮ ᱞᱤᱧ ᱯᱟᱲᱦᱟᱣ ᱞᱮᱱ ᱛᱟᱦᱮᱸᱫ ᱵᱮᱝᱜᱚᱞᱤ ᱛᱮᱜᱮ
ᱟᱪᱪᱷᱟ ᱟᱪᱪᱷᱟ ᱡᱟᱭᱦᱳᱠ ᱱᱟᱯᱟᱭ ᱜᱮ ᱚᱱᱟᱦᱸ
ᱟᱨ ᱟᱹᱵᱤᱱ ᱫᱚ ᱛᱟᱦᱚᱞᱮ ᱪᱮᱫ ᱛᱮᱵᱤᱱ ᱯᱟᱲᱟᱜ ᱠᱟᱱᱟ ᱚᱱᱠᱟ?
ᱟᱹᱞᱤᱧ ᱫᱚ ᱦᱟᱸᱜ ᱱᱚᱣᱟ ᱢᱤᱰᱤᱭᱟᱢ ᱠᱟᱱᱟᱞᱤᱧ ᱯᱨᱮᱨᱟᱭ ᱦᱩᱭᱩᱜ ᱠᱟᱱᱟᱞᱤᱧ ᱛᱨᱤ ᱠᱷᱚᱱᱟᱜ ᱜᱮ ᱥᱟᱱᱛᱟᱞᱤ ᱢᱤᱰᱤᱭᱟᱢ ᱛᱮᱜᱮᱞᱤᱧ ᱯᱟᱲᱦᱟᱜᱼᱟ ᱦᱸ
ᱯᱟᱞᱤ ᱢᱤᱰᱤᱭᱟᱢ
ᱦᱮᱸ ᱦᱮᱸ ᱯᱩᱨᱟᱹ ᱢᱤᱰᱤᱭᱟᱢ ᱜᱮ
ᱟᱪᱪᱷᱟ
ᱦᱮᱸ ᱟᱫᱚ ᱦᱟᱸᱜ ᱢᱤᱰᱤᱭᱟᱢ ᱛᱮ ᱯᱟᱲᱦᱟᱜ ᱦᱩᱭᱩᱜ ᱠᱟᱱᱟ ᱟᱱᱟᱴᱠᱮᱛᱨᱮ ᱫᱚ ᱟᱹᱰᱤ ᱜᱮ ᱦᱟᱸᱜ ᱟᱨ ᱚᱱᱟᱨᱮ ᱴᱴᱠᱮᱴᱮ ᱫᱚ ᱟᱹᱰᱤ ᱜᱟᱱ ᱜᱮ ᱢᱮᱱᱟᱜ ᱟᱠᱟᱜᱼᱟ
ᱟᱪᱪᱷᱟ ᱟᱪᱪᱷᱟᱷᱟ ᱟᱱᱟᱴ ᱮᱸᱴᱠᱮᱴᱚᱬᱮ ᱠᱚ ᱢᱮᱱᱟᱜ ᱨᱮᱦᱚᱸ ᱟᱫᱚ ᱚᱱᱠᱟᱟᱜ ᱜᱮ ᱦᱟᱸᱜ ᱟᱵᱚᱮᱱ ᱫᱚ ᱦᱟᱸᱜ ᱥᱟᱱᱛᱟᱞᱤ ᱛᱮᱫᱚ ᱦᱟᱸᱜ ᱚᱱᱠᱟ ᱫᱚ ᱫᱚᱢᱮ ᱮᱠᱴᱟ ᱫᱚ ᱵᱟᱹᱱᱩᱜ ᱠᱚᱛᱟ ᱵᱚᱱᱟ ᱴᱤᱪᱟᱨ ᱢᱟᱪᱮᱫ ᱠᱚ ᱟᱫᱚ ᱟᱯᱮᱜ ᱜᱮ ᱠᱩᱨᱩᱢᱩᱴᱩᱨ ᱨᱮ ᱢᱮᱱᱟᱜ ᱵᱚᱱ ᱛᱟᱵᱚᱱᱟ ᱥᱮ ᱢᱮᱱᱟᱜ ᱯᱮ ᱛᱟᱵᱚᱱᱟ ᱮᱠᱫᱚᱢ ᱪᱮᱥᱴᱟ ᱛ ᱛᱟᱵᱚᱱ ᱯᱮ ᱡᱟᱦᱟᱸ ᱞᱮᱠᱟ ᱛᱮ ᱡᱮᱢᱚᱱ
ᱦᱮ ᱦᱟᱯᱨᱢ ᱫᱟᱯᱨᱟᱢ ᱨᱮᱱ ᱟᱵᱚᱨᱮᱱ ᱟᱨᱚ ᱱᱟᱣᱟ ᱱᱟᱣᱟ ᱮᱴᱮᱱ ᱠᱚᱠᱚ ᱨᱟᱠᱟᱵ ᱦᱩᱭᱩᱜ ᱡᱟᱛᱮ ᱢᱟᱪᱮᱫ ᱟᱯᱮ ᱠᱚ ᱠᱚ ᱧᱮᱞ ᱢᱟ ᱦᱮᱸ
ᱟᱫᱚ ᱱᱤᱛᱳ ᱫᱚ ᱦᱟᱸᱜ ᱢᱟᱱᱮ ᱡᱟᱦᱟᱸ ᱛᱤᱱᱟᱹᱜ ᱜᱮ ᱯᱳᱭᱞᱳ ᱟᱸᱡᱚᱢᱮᱫ ᱵᱤᱱ
ᱦᱮᱸ ᱟᱸᱡᱚᱢᱚᱜ ᱠᱟᱱᱟ ᱟᱸᱡᱚᱢ ᱠᱟᱱᱟ
ᱦᱮᱞᱳ ᱚ ᱞᱟᱹᱭ ᱮ ᱫᱟᱞᱤᱧ ᱡᱮ ᱱᱚᱜᱼᱚᱭ ᱱᱤᱛᱳ ᱦᱟᱸᱜ ᱦᱮᱸ ᱞᱟᱹᱭ ᱫᱟᱞᱤᱧ ᱡᱮ ᱱᱚᱜᱚᱭ ᱚ ᱟᱱᱟᱴ ᱮᱴᱠᱮᱴᱬᱮ ᱫᱚ ᱛᱟᱦᱮᱱ ᱜᱮᱭᱟ ᱡᱮᱦᱮᱛᱩ ᱱᱟᱶᱟ ᱱᱟᱣᱟ ᱮᱦᱚᱵ ᱟᱠᱟᱱᱟ ᱛᱚ ᱟᱹᱰᱤ ᱜᱟᱱ ᱜᱮ ᱰᱮᱵᱷᱞᱚᱯ ᱟᱠᱟᱱᱟ ᱞᱟᱹᱭ ᱞᱮᱠᱷᱟᱱ ᱚᱱᱟ ᱧᱮᱞ ᱵᱮᱱ ᱤᱞᱮᱵᱷᱮᱱ ᱴᱩᱭᱮᱞ ᱦᱟᱹᱵᱤᱡ ᱡᱟᱦᱟᱸ ᱯᱷᱟᱭᱤᱵ ᱠᱷᱚᱱ ᱤᱞᱮᱵᱷᱮᱱ ᱴᱩᱭᱮᱞ ᱦᱵᱤᱡ ᱚᱱᱟ ᱫᱚ ᱦ ᱯᱚᱛᱚᱵ ᱠᱚᱫᱚ ᱪᱷᱟᱯᱟ ᱟᱠ ᱜᱮᱭᱟ ᱟᱫᱚ ᱛᱮ ᱦᱟᱸᱜ ᱠᱚᱞᱮᱡᱽ ᱨᱮᱱᱟᱜ ᱫᱚ ᱵᱟᱹᱱᱩᱜᱼᱟ ᱛᱚᱵᱮ ᱦᱮᱸ ᱟᱫᱚ ᱛᱚᱵᱮ ᱦᱟᱜ ᱦᱩᱭᱩᱜᱼᱟ
ᱦᱩᱭᱩᱜᱼᱟ ᱧᱮᱞ
ᱦᱮᱸ ᱟᱫᱚ ᱦᱟᱸᱜ ᱱᱤᱡᱮ ᱠᱚᱜᱮ ᱵᱟᱢ ᱞᱟᱦᱟ ᱞᱮᱱᱠᱷᱟᱱ ᱫᱚ ᱦᱟᱸᱜ ᱪᱤᱠᱟᱹᱛᱮᱼᱟ ᱥᱮ ᱵᱟᱝ ᱚᱱᱟ ᱡᱟᱭᱜᱟ ᱨᱮ ᱛᱚᱵᱮ ᱛᱵᱚᱱ ᱟᱵᱚ ᱯᱚᱛᱚᱵ ᱠᱚᱵᱚᱱ ᱪᱷᱟᱯᱟ ᱫᱟᱲᱮᱭᱟᱜᱼᱟ ᱦᱮᱸᱥᱮ
ᱦᱮᱞᱳ
ᱠᱟᱞᱠᱷ
ᱦᱮᱸ ᱟᱸᱡᱚᱢᱚᱜ ᱠᱟᱱᱟ
ᱟᱨ ᱛᱟᱦᱚᱞᱮ ᱞᱟᱹᱭ ᱵᱤᱱ ᱚ ᱞᱟᱹᱭᱫᱟᱞᱤᱧ ᱱᱚᱜᱼᱚ ᱱᱚᱝᱠᱟ ᱟᱨᱠᱤ ᱯᱨᱚᱵᱞᱮᱢ ᱠᱚᱫᱚ ᱢᱮᱱᱟᱜ ᱜᱮᱭᱟ ᱛᱟᱯᱚᱨ ᱜᱚᱝᱠᱮ ᱠᱚᱦᱟᱸᱜ ᱚᱱᱠᱟ ᱫᱚ ᱵᱟᱹᱱᱩᱜ ᱟᱠᱟᱟᱜ ᱠᱚᱣᱟ ᱟᱫᱚ ᱟᱱᱮ ᱵᱟᱠᱚ ᱞᱟᱹᱭᱟ ᱯᱳᱭᱞᱳ ᱫᱚ ᱯᱳᱭᱞᱳ ᱰᱟᱦᱟᱨ ᱡᱚᱠᱷᱚᱱᱧ ᱥᱮ ᱵᱟᱝ ᱩᱱ ᱫᱚ ᱛᱚᱦᱚᱜ ᱦᱟᱲᱟᱜ ᱫᱚ ᱛᱟᱦᱮᱱ ᱜᱮᱭᱟ ᱮᱴᱠᱮᱴᱚᱬᱮ ᱫᱚ ᱦᱮᱸ ᱵᱟᱝ
ᱮᱠᱟᱞ ᱮᱠᱟᱞ ᱮᱠᱫᱚᱢ ᱮᱠᱫᱚᱢ ᱛᱚᱠᱷᱚᱱ ᱫᱚ ᱛᱟᱦᱮᱱ ᱜᱤᱭᱟ ᱥᱟᱯᱟᱯ ᱚᱱᱟ ᱠᱚ ᱥᱟᱯᱷᱟ ᱞᱟᱹᱜᱤᱫ ᱛᱮᱫᱚ ᱮᱠᱟᱞ ᱟᱵᱚ ᱠᱚᱜᱮ ᱠᱚ ᱫᱟᱨᱟᱢ ᱠᱮᱵᱚᱱᱟ ᱥᱮ
ᱦᱳᱭ ᱦᱳᱭ ᱟᱨ ᱡᱟᱦᱟᱸ ᱜᱩᱨᱩ ᱜᱚᱝᱠᱮ ᱦᱚᱜᱼᱚᱭ ᱟᱹᱜ ᱮᱸ ᱯᱟᱹᱨᱥᱤ ᱯᱚᱦᱟ ᱡᱚᱛ
ᱦᱮᱸ ᱟᱸ ᱦᱮᱸ ᱞᱮᱵᱤᱱ
ᱟᱸᱡᱚᱢᱚᱜ
ᱦᱮᱸ ᱞᱮᱭ ᱢᱮ ᱟᱸᱡᱚᱢ ᱫᱟᱞᱤᱧ
ᱞᱟᱹᱭ ᱫᱟᱹᱞᱤᱧ ᱦᱚᱜᱼᱚᱭ ᱡᱮ ᱜᱩᱨᱩ ᱜᱚᱢᱠᱮ ᱡᱟᱦᱟᱸ ᱟᱵ ᱟᱸᱡᱚᱢ ᱫᱟᱹᱵᱤᱱ
ᱦᱮᱸ ᱟᱸᱚᱢᱚᱜ ᱠᱟᱱᱟ ᱟᱸᱡᱚᱢᱚᱜ ᱠᱟᱱᱟ ᱟᱸᱚᱢᱚᱜ ᱠᱟᱱᱟ
ᱦᱮᱞᱳ ᱟᱪᱪᱷᱟ ᱟᱪᱪᱷᱟ ᱦᱚᱜᱼᱚᱭ ᱡᱟᱦᱟᱸ ᱜᱩᱨᱩ ᱜᱚᱢᱠᱮ ᱤᱛᱟᱹ ᱮᱸ ᱟᱸᱡᱚᱢ ᱛᱟᱵᱤᱱ ᱥᱮ ᱵᱟᱝ
ᱦᱮᱸ ᱟᱸᱡᱚᱢᱚᱜ ᱠᱟᱱᱟ ᱢᱟᱱᱮ ᱨᱚᱴᱟᱜ ᱢᱟᱱᱮ ᱨᱚᱴᱟᱜ ᱢᱟᱱᱮ ᱨᱚ ᱨᱚᱰ ᱴᱟᱜ ᱢᱟᱱᱮ ᱟᱯᱰᱟᱣᱩᱱᱚᱜ ᱠᱟᱱᱟ ᱛᱚ ᱟᱹᱵᱤᱱ ᱦᱳᱭᱛᱚ ᱵᱟ ᱵᱤᱱ ᱦᱳᱭ ᱦᱳᱭ ᱚᱱᱟᱛᱮ ᱵᱟᱹᱵᱤᱱ ᱵᱩᱡᱽᱫᱟ ᱟᱨᱠᱤ ᱫᱟᱵᱤᱱ ᱞᱮᱭᱫᱤᱱ ᱴᱷᱤᱠ ᱜᱤᱞᱤᱧ ᱟᱸᱡᱚᱢ
ᱦᱩᱸ ᱦᱩᱸ ᱟᱪᱪᱷᱟ ᱟᱪᱷᱟ ᱞᱮᱭ ᱫᱟᱹᱞᱤᱧ ᱡᱮ ᱜᱩᱨᱩ ᱜᱚᱝᱠᱮ ᱱᱚᱜᱼᱚᱭ ᱟᱵᱚᱭᱟᱜ ᱡᱟᱦᱟᱸ ᱤᱛᱟᱹ ᱮᱨ ᱦᱚᱴᱚ ᱠᱟᱜ ᱵᱚᱱᱟᱭ ᱯᱟᱹᱨᱥᱤ ᱪᱤᱠᱤ ᱠᱤ ᱦᱮᱸᱥᱮ ᱵᱟᱝ ᱯᱟᱹᱨᱥᱤ ᱪᱤᱠᱤ ᱡᱟᱸᱦᱟᱭ ᱮᱨ ᱦᱚᱴᱚᱠᱟᱜ ᱵᱚᱱᱟ ᱟᱵᱚᱨᱮᱱ ᱜᱩᱨᱩ ᱜᱚᱝᱠᱮ ᱟᱸᱡᱚᱢᱚᱜ ᱠᱟᱱᱟ ᱦᱮᱞᱳ
ᱦᱩᱸ ᱮᱲ ᱞᱮᱠᱟᱞ
ᱦᱮᱸ ᱦᱮᱞᱳ ᱟᱸᱡᱚᱢᱚᱜ ᱠᱟᱱᱟ ᱢᱟ ᱠᱟᱹᱴᱤᱡ ᱱᱮᱴᱣᱟᱨᱠ ᱯᱚᱵᱽᱞᱮᱢ ᱮᱛᱮᱜ ᱨᱚᱲ ᱠᱚ ᱢᱟᱱᱮ ᱦᱟᱱᱛᱮ ᱱᱟᱛᱮᱜ ᱠᱟᱱᱟ ᱠᱟᱹᱴᱤᱜ ᱦᱮᱸ ᱥᱮ ᱵᱟᱝ
ᱦᱳᱭ ᱢᱟᱱᱮ ᱚᱱᱟ ᱠᱤᱡ ᱤᱥᱩᱜ
ᱠᱟᱱᱟ ᱢᱟᱱᱮ ᱴᱮᱠᱱᱤᱠᱮᱞ ᱤᱥᱩ ᱞᱮᱠᱟ ᱥᱤᱥᱚᱜ ᱠᱟᱱᱟ ᱵᱟᱠᱷᱟᱱ ᱴᱟᱣᱟᱨ ᱫᱚ ᱟᱞᱤᱧᱟᱜ ᱫᱚ ᱧᱟᱢ ᱫᱟᱭ ᱧᱟᱢ ᱫᱟᱭ
ᱦᱮᱸ ᱢᱟᱱᱮ ᱚᱠᱟ ᱡᱚᱛᱚᱣᱟᱜ ᱠᱚᱞ ᱵᱟᱝ ᱪᱟᱞᱟᱜ ᱠᱟᱱ ᱜᱮᱭᱟ ᱢᱟᱱᱮ ᱦᱳᱭᱛᱳ ᱠᱟᱹᱴᱤᱡ ᱰᱤᱥᱴᱟᱵᱽ ᱮᱫᱟ ᱟᱹᱰᱤᱜᱟᱱ ᱥᱟᱨᱵᱷᱟᱨ ᱯᱨᱚᱵᱞᱮᱢ ᱛᱟᱦᱮᱸᱱ
ᱦᱳᱭ ᱚᱱᱮ ᱚᱝᱠᱟᱜ ᱠᱟᱱᱟ ᱟᱯᱰᱟᱣᱩᱱᱚᱜ ᱠᱟᱱᱟ ᱟᱹᱵᱤᱱ ᱞᱮ ᱤᱫᱤ ᱵᱤᱱ ᱟᱹᱞᱤᱧ ᱞᱤᱧ ᱟᱸᱡᱚᱢ ᱤᱫᱤ ᱦᱟᱸᱜ ᱢᱟ
ᱟᱪᱪᱷᱟ ᱟᱪᱪᱷᱟ ᱞᱮᱭ ᱫᱟᱞᱤᱧ ᱡᱮ ᱦᱚᱜᱼᱚᱭ ᱜᱩᱨᱩ ᱜᱚᱝᱠᱮ ᱡᱟᱦᱟᱸ ᱯᱟᱹᱨᱥᱤ ᱯᱚᱦᱟ ᱮᱸᱜ ᱪᱤᱠᱤ ᱢᱤᱜᱴᱮᱱ ᱤᱛᱟᱹᱭ ᱮᱨ ᱦᱚᱴᱚ ᱠᱟᱜ ᱵᱚᱱᱟ ᱚᱱᱟ ᱨᱮᱱᱟᱜ ᱦᱟᱨᱟ ᱡᱚᱛᱚᱱ ᱥᱮ ᱚᱱᱟ ᱦᱟᱨᱟ ᱵᱩᱨᱩ ᱱᱟᱜ ᱫᱟᱭᱤᱛ ᱱᱤᱛᱚᱜ ᱫᱚ ᱟᱵᱚᱣᱟᱜ ᱠᱟᱱ ᱜᱮᱭᱟ ᱦᱮᱸ ᱥᱮ ᱵᱟᱝ ᱩᱱᱤᱭᱟᱜ ᱠᱩᱠᱢᱩ ᱵᱚᱱ ᱥᱟᱹᱨᱤ ᱛᱟᱭᱟ ᱡᱟᱦᱟᱸ ᱟᱡ ᱦᱮᱸ
ᱦᱩᱸ ᱦᱩᱸ
ᱱᱤᱡᱮᱨᱟᱜ ᱟᱭᱳ ᱟᱲᱟᱝ ᱛᱮ ᱯᱟᱲᱦᱟᱣ ᱫᱚ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱵᱟᱝ
ᱦᱮᱸ ᱮᱠᱫᱚᱢ ᱚᱱᱟ ᱫᱚ ᱮᱠᱫᱚᱢ ᱥᱟᱹᱨᱤ ᱠᱟᱛᱷᱟ ᱠᱤᱱ ᱞᱮᱭᱮᱜᱼᱟ ᱢᱟᱱᱮ ᱟᱵᱚ ᱡᱟᱦᱟᱸ ᱟᱵᱚᱣᱟᱜ ᱯᱟᱹᱨᱥᱤ ᱛᱮ ᱡᱟᱦᱟᱸ ᱵᱚᱱ ᱯᱟᱲᱦᱟᱜ ᱠᱟᱱᱟ ᱠᱚ ᱥᱮᱠᱚ ᱫᱷᱟᱹᱵᱤᱡ ᱠᱚ ᱚᱞ ᱯᱟᱲᱦᱟᱣ ᱠᱟᱱᱟ ᱟᱱᱟ ᱟᱹᱰᱤ ᱴᱟᱠᱚ ᱜᱚᱨᱵᱚ ᱠᱚ ᱵᱩᱡᱷᱟᱹᱣ ᱠᱟᱫᱟ ᱟᱫᱚ ᱟᱹᱰᱤᱴᱟᱜᱮ ᱯᱮᱱ ᱚᱱᱟ ᱨᱮ ᱟᱵᱚᱣᱟᱜ ᱢᱤᱴᱮᱫᱴᱮᱱ ᱢᱟᱭᱟ ᱥᱮ ᱫᱩᱞᱟᱹᱲ ᱢᱮᱫᱴᱮᱱ ᱢᱮᱱᱟᱜᱼᱟ ᱡᱟᱭᱦᱳᱠ ᱟᱫᱚ ᱟᱞᱤᱧ ᱵᱟᱞᱤᱧ ᱯᱟᱲᱦᱟᱣ ᱫᱟᱲᱮ ᱠᱟᱣᱫᱟ ᱚᱱᱟᱛᱮ ᱟᱹᱰᱤ ᱟᱞᱤᱧ ᱦᱚᱸ ᱮ ᱠᱷᱟᱨᱟᱯᱤᱧ